ᱦᱮᱞᱳ ᱨᱚᱲ ᱠᱚ ᱟᱸᱚᱢᱚᱜ ᱠᱟᱱ ᱜᱮᱭᱟ᱾
ᱡᱮᱨᱚ
ᱦᱮᱸ ᱦᱮᱸ ᱟᱸᱡᱚᱢᱚᱜ ᱠᱟᱱᱟ
ᱚ ᱪᱟ ᱪᱤᱫ ᱦᱤᱲᱤᱧ ᱠᱮᱜ-ᱟ ᱪᱷ
ᱪᱮ ᱮᱢ ᱞᱟᱹᱭ ᱠᱮᱫᱟ?
ᱮᱠᱴᱩ ᱵᱟᱲᱟᱭ ᱥᱟᱱᱟᱧ ᱠᱟᱱᱟ
ᱦᱮᱸ
ᱢᱟᱱᱮ ᱮᱠᱴᱩ ᱤᱧ ᱟᱸ ᱢᱤᱴᱟᱹᱝ ᱤᱥ ᱢᱤᱥᱚᱱ ᱢᱮᱱ ᱛᱮᱲᱟᱭ ᱥᱟᱹᱱᱟᱧ ᱠᱟᱱᱟ ᱡᱮ ᱪᱮᱫ ᱞᱮᱠᱟ ᱟᱵᱚᱣᱟᱜ ᱪᱤᱠᱟᱹ ᱞᱮᱠᱷᱟᱱ ᱥᱮ ᱚᱱᱟ ᱟᱵᱚ ᱡᱩᱫᱤ ᱵᱚᱱ ᱧᱟᱢ ᱠᱮᱭᱟ ᱛᱟᱦᱞᱮ ᱟᱵᱚ ᱛᱤᱱᱟᱹᱜ ᱜᱟᱱ ᱵᱚᱱ ᱞᱟᱦᱟ ᱠᱚᱜ-ᱟ? ᱡᱮᱢᱚᱱ ᱦᱚᱜᱚᱭ ᱡᱮ ᱟᱵᱚᱣᱟᱜ ᱢᱤᱰᱤᱭᱟᱢ ᱥᱟᱱᱛᱟᱞᱤ ᱢᱤᱰᱤᱭᱟᱢ ᱛᱤᱧ ᱵᱟᱝᱞᱟ ᱢᱤᱰᱤᱭᱟᱢ ᱩᱲᱤᱭᱟ ᱢᱤᱴ ᱰᱤᱭᱟᱢ ᱦᱤᱱᱫᱤ ᱢᱤᱰᱤᱭᱟᱢ ᱟᱵᱚ ᱦᱚᱸ ᱡᱩᱫᱤ ᱟᱵᱚᱣᱟᱜ ᱢᱤᱰᱤᱭᱟᱢ ᱛᱮ ᱚᱞ ᱯᱟᱲᱦᱟᱣ ᱨᱮᱭᱟᱜ ᱫᱟᱣ ᱵᱚᱱ ᱧᱟᱢ ᱟᱵᱦᱚᱸ ᱩᱱᱠᱩ ᱮᱴᱟᱜ ᱠᱚ ᱞᱮᱠᱟ ᱞᱟᱦᱟ ᱥᱮᱱ ᱛᱤᱱᱟᱹᱜ ᱜᱟᱱ ᱵᱚᱱ ᱥᱮᱱ ᱫᱟᱲᱮᱭᱟᱜ ᱠᱮᱭᱟ?
ᱩᱸ ᱱᱚᱜᱚᱭᱧ ᱞᱟᱹᱭᱫᱟ ᱱᱚᱜᱚᱭ ᱩᱱ ᱩᱱᱟᱹᱜ ᱢᱟᱨᱟᱝ ᱞᱮ ᱞᱮᱜᱮᱡ ᱫᱷᱩᱲᱤ ᱫᱷᱟᱹᱨᱛᱤ ᱯᱩᱨᱤ ᱨᱮ ᱥᱟᱜᱟᱞ ᱥᱟᱜᱟᱞ ᱢᱟᱹᱱᱢᱤ ᱢᱮᱱᱟᱜ ᱠᱚᱣᱟ
ᱱᱚᱣᱟ ᱢᱟᱹᱱᱢᱤ ᱠᱚᱛ ᱛᱟᱞᱟ ᱛᱮ ᱟᱹᱰᱤ ᱢᱟᱹᱱᱢᱤ ᱜᱮ ᱟᱹᱰᱤ ᱵᱷᱮᱜᱟᱨ ᱵᱷᱮᱜᱟᱨ ᱯᱟᱹᱨᱥᱤ ᱛᱮᱵᱚᱱ ᱨᱚᱲᱟ ᱢᱮᱱ ᱠᱷᱟᱱ ᱩᱱᱤ ᱢᱤᱫᱴᱟᱝ ᱡᱟᱦᱟᱸᱭ ᱨᱚᱨᱚᱲᱤᱡ ᱟᱭᱟᱜ ᱯᱟᱹᱨᱥᱤ ᱛᱮ ᱯᱟᱲᱦᱟᱣ ᱠᱟᱛᱮᱫ ᱡᱟᱦᱟᱸ ᱞᱮᱠᱟ ᱡᱟᱦᱟ ᱞᱟᱯᱷᱟᱝ ᱥᱮᱫ ᱮ ᱦᱟᱨᱟ ᱵᱩᱨᱩᱜᱼᱟ ᱮᱴᱟᱜ ᱯᱟᱹᱨᱥᱤ ᱛᱮᱫᱚ ᱱᱟᱦᱟᱸᱜ ᱚᱱᱠᱟ ᱫᱚ ᱩᱱᱟᱹᱜ ᱥᱚᱞᱦᱮ ᱛᱮᱫᱚ ᱵᱟᱭ ᱫᱟᱲᱮᱭᱟᱜᱼᱟ ᱾
ᱚᱱᱟ ᱞᱮᱠᱟᱛᱮ ᱤᱧ ᱫᱚ ᱱᱚᱜᱚᱭ ᱢᱤᱰᱤᱭᱟᱢ ᱛᱮᱜᱤᱧ ᱯᱟᱲᱦᱟᱜ ᱠᱟᱱᱟ ᱾ ᱥᱟᱱᱛᱟᱞᱤ ᱢᱤᱰᱤᱭᱟᱢ ᱛᱮᱜᱮ ᱯᱷᱟᱭᱤᱵ ᱠᱷᱚᱱᱤᱧ ᱯᱟᱲᱦᱟᱜ ᱠᱟᱱᱟ ᱱᱚᱜᱚᱭ ᱱᱤᱛᱚᱜ ᱮᱢᱮ ᱯᱚᱨᱡᱚᱱᱛᱚ ᱾ ᱮ ᱢᱮᱱ ᱠᱷᱟᱱ ᱮ ᱢᱤᱰᱤᱭᱟᱢ ᱛᱮ ᱯᱟᱲᱦᱟᱣ ᱫᱚ ᱱᱤᱛᱚᱜ ᱫᱚᱧ ᱧᱮᱞ ᱮᱫᱟ ᱴᱷᱤᱠ ᱜᱮᱭᱟ ᱢᱮᱱᱠᱷᱟᱱ ᱨᱟᱹᱥᱠᱟᱹ ᱜᱮ ᱟ ᱟᱴᱠᱟᱴᱚᱜ ᱠᱟᱱᱟ ᱥᱮ ᱠᱳᱱᱳ ᱮᱴᱠᱮᱴᱚᱬᱮ ᱵᱟᱹᱱᱩᱜ ᱚᱞᱚᱜ ᱯᱟᱲᱦᱟᱣ ᱨᱮᱫᱚ ᱢᱮᱱᱠᱷᱟᱱ ᱚᱞᱚᱜ ᱯᱟᱲᱦᱟᱣ ᱵᱚᱞᱛᱮ ᱪᱤᱠᱟᱹ ᱢᱮᱱᱟᱜᱼᱟ ᱢᱟᱪᱮᱫ ᱠᱚ ᱠᱚᱢ ᱧᱚᱜ ᱜᱮᱭᱟ ᱯᱚᱛᱚᱵ ᱠᱚ ᱱᱚᱝᱠᱟ ᱱᱟᱭᱤᱱ ᱴᱮᱱ ᱤᱞᱵᱷᱮᱱ ᱠᱚᱨᱮ ᱵᱟᱝ ᱛᱟᱦᱮᱸ ᱠᱟᱱᱟ ᱾ᱥᱮ ᱚᱱᱠᱟ ᱴᱨᱟᱱᱥᱞᱮᱴ ᱥᱮ ᱛᱚᱨᱡᱚᱢᱟ ᱱᱟᱯᱟᱭ ᱧᱚᱜ ᱵᱟᱝ ᱜᱟᱱ ᱟᱠᱟᱱᱟ᱾ ᱢᱮᱱᱠᱷᱟᱱ ᱦᱚᱜᱚᱭ ᱱᱤᱛᱚᱜ ᱱᱩᱠᱩ ᱥᱟ ᱢᱟᱱᱮ ᱢᱤᱫᱴᱟᱝ ᱵᱳᱨᱲ ᱵᱟᱹᱱᱩᱜ ᱛᱟᱵᱚᱱᱟ ᱢᱤᱫᱴᱟᱝ ᱡᱩᱫᱤ ᱥᱤᱠᱷᱟ ᱵᱳᱨ ᱛᱟᱦᱮᱸ ᱠᱚᱜ ᱛᱟᱵᱚᱱᱟ᱾ ᱛᱟᱦᱚᱞᱮ ᱱᱟᱯᱟᱭ ᱠᱚᱜᱼᱟ ᱛᱟᱦᱚᱞᱮ ᱚᱱᱟ ᱛᱟᱞᱟᱛᱮ ᱢᱟᱪᱮᱫ ᱵᱟᱦᱟᱞ ᱥᱮ ᱟᱹᱰᱤ ᱠᱤᱪᱷᱩ ᱫᱩᱠ ᱾ ᱦᱮᱸ ᱢᱟᱱᱮ ᱫᱩᱠ ᱥᱚᱫᱚᱨ ᱠᱟᱱᱟ ᱢᱤᱫᱴᱟᱝ ᱡᱟᱭᱜᱟ ᱧᱟᱢ ᱠᱚᱣᱟ ᱱᱤᱛᱚᱜ ᱫᱚ ᱫᱩᱠ ᱵᱚᱱ ᱥᱚᱫᱚᱨᱮᱫ ᱨᱮᱦᱚᱸ ᱱᱚᱣᱟ ᱫᱚ ᱱᱚᱝᱠᱟ ᱵᱟᱠᱚ ᱥᱚᱞᱦᱮᱭᱮᱫᱟ ᱟᱨᱠᱤ ᱤᱧᱟᱹᱜ ᱞᱮᱟᱹᱭ ᱛᱮᱫᱚ ᱚᱱᱠᱟᱱᱟᱜ ᱚᱵᱚᱥᱛᱟ ᱨᱮ ᱢᱮᱱᱟᱜᱼᱟ ᱾
ᱦᱩᱸ ᱦᱩᱸ ᱟᱹᱰᱤ ᱱᱟᱯᱟᱭ ᱜᱮᱭᱟ ᱟᱵᱚᱣᱟᱜ ᱢᱤᱰᱤᱭᱟᱢ ᱛᱮᱵᱚᱱ ᱚᱞ ᱯᱟᱲᱦᱟᱣ ᱞᱮᱠᱷᱟᱱ ᱟᱵᱚ ᱞᱮᱠᱟᱛᱮ ᱡᱩᱫᱤ ᱵᱚᱱ ᱵᱟᱲᱟᱭ ᱠᱮᱭᱟ᱾ ᱟᱵᱚᱣᱟᱜ ᱡᱟᱱᱟᱢ ᱯᱟᱹᱨᱥᱤ ᱛᱮ᱾ ᱵᱚᱱ ᱯᱟᱲᱦᱟᱣ ᱞᱮᱠᱷᱟᱱ, ᱟᱹᱰᱤ ᱜᱮ ᱵᱮᱥ ᱠᱚᱜᱼᱟ ᱾ ᱟᱨ ᱮᱴᱟᱜ ᱠᱚᱞ ᱟᱵ ᱦᱚᱸᱵᱚᱱ ᱞᱟᱦᱟ ᱠᱚᱜᱼᱟ ᱤᱱᱤ ᱴᱟᱭᱤᱢ ᱚᱱᱟ ᱫᱚ ᱾ ᱟᱨ ᱨᱚᱵᱤᱱᱫᱨᱚ ᱴᱷᱟᱠᱩᱨᱮ ᱢᱮᱱᱠᱟᱜ ᱞᱮᱠᱟ ᱾ ᱢᱟᱛᱨᱤ ᱫᱩᱜᱽᱫᱷᱚ ᱥᱚᱢᱟᱱ ᱢᱟᱛᱨᱤ ᱵᱷᱟᱥᱟ᱾ ᱡᱮᱢᱚᱱ ᱟᱭᱳᱣᱟᱜ ᱛᱚᱣᱟ᱾ ᱡᱚᱢ ᱠᱟᱛᱮᱜ ᱪᱮᱫ ᱞᱮᱠᱟ ᱵᱚᱱ ᱫᱟᱲᱮᱭᱟᱜᱼᱟ, ᱥᱮᱨᱚᱠᱚᱢ ᱡᱟᱱᱟᱢ ᱟᱲᱟᱝ ᱛᱮ ᱢᱟᱱᱮ ᱚᱞ ᱯᱟᱲᱦᱟᱣ ᱞᱮᱠᱷᱟᱱ ᱚᱱᱠᱟ ᱜᱮᱵᱚᱱ ᱫᱟᱲᱮ ᱠᱚᱜᱼᱟ ᱟᱨ ᱟᱵᱚ ᱦᱚᱭᱛᱳ ᱚᱱᱠᱟ ᱜᱮᱵᱚᱱ ᱵᱮᱱᱟᱣ ᱠᱚᱜᱼᱟ ᱦᱚᱭᱛᱳ ᱥᱮᱨᱢᱟ ᱨᱮ᱾ ᱟᱨ ᱪᱟᱞᱟᱜ ᱞᱮᱠᱟᱱ ᱦᱚᱲ ᱵᱚᱱ ᱵᱮᱱᱟᱣ ᱠᱚᱜᱼᱟ ᱾ ᱪᱟᱸᱫᱚ ᱴᱷᱮᱱ ᱪᱟᱞᱟᱜ ᱞᱮᱠᱟᱱ ᱦᱚᱲ ᱵᱚᱱ ᱵᱮᱱᱟᱣ ᱠᱚᱜᱼᱟ ᱾ ᱟᱵᱮᱱ ᱛᱚᱵᱮᱱ ᱯᱟᱲᱦᱟᱣ ᱟᱠᱟᱫ ᱜᱮᱭᱟ ᱡᱮ ᱢᱟᱱᱮ ᱦᱚᱭᱛᱳ ᱵᱤᱜᱽᱜᱟᱱ ᱾ ᱟᱵᱚ ᱛᱮ ᱯᱟᱲᱦᱟᱣ ᱠᱟᱛᱮ ᱛᱤᱱᱟᱹᱜ ᱜᱟᱱ ᱵᱩᱷᱟᱹᱜᱼᱟ ᱮᱴᱟᱜ ᱢᱤᱰᱤᱭᱟᱢ ᱛᱮ ᱯᱟᱲᱟᱣ ᱠᱟᱛᱮᱫ ᱟᱵᱚ ᱦᱚᱲ ᱠᱚ ᱛᱤᱱᱟᱹᱜ ᱜᱟᱱ ᱵᱚᱱ ᱵᱩᱡᱽ ᱫᱟᱲᱮᱭᱟᱜᱼᱟ᱾
ᱡᱩᱫᱤᱧ ᱞᱟᱹᱭ ᱞᱮᱠᱷᱟᱱ ᱮᱸ ᱱᱚᱣᱟ ᱫᱚ ᱢᱤᱫ ᱠᱟᱛᱷᱟ ᱫᱚ ᱦᱩᱭᱩᱜ ᱠᱟᱱᱟ ᱱᱤᱡᱮᱨ ᱯᱟᱹᱨᱥᱤ ᱛᱮᱜᱮ ᱵᱟᱹᱲᱛᱤ ᱵᱟᱲᱟᱭᱚᱜ ᱾ ᱠᱟᱨᱚᱱ ᱮᱴᱟᱜ ᱮᱴᱟᱜ ᱫᱤᱥᱚᱢ ᱠᱚ ᱧᱮᱞᱚᱜ ᱠᱟᱱᱟ ᱯᱟᱹᱨᱥᱤ ᱪᱟᱨᱪᱟᱣ ᱠᱷᱮᱛᱨᱮ ᱟᱠᱚᱣᱟᱜ ᱡᱟᱱᱟᱢ ᱯᱟᱹᱨᱥᱤ ᱜᱮ ᱵᱟᱹᱲᱛᱤ ᱢᱤᱫᱴᱟᱝ ᱠᱚ ᱢᱟᱱᱮ ᱪᱮᱛᱟᱱ ᱞᱮᱵᱮᱞ ᱥᱮᱫ ᱨᱮᱠᱚ ᱤᱫᱤ ᱠᱟᱫᱟ ᱡᱟᱸᱦᱟᱸ ᱫᱚ ᱛᱮᱫᱚ ᱩᱱᱠᱩ ᱚᱱᱟ ᱛᱮᱫᱚ ᱟᱹᱰᱤ ᱞᱟᱯᱷᱟᱝ ᱠᱚ ᱞᱟᱯᱷᱟᱝ ᱥᱮᱪᱮᱫ ᱠᱚ ᱯᱟᱲᱦᱟᱜ ᱠᱟᱱᱟ ᱠᱟᱨᱚᱱ ᱢᱤᱫᱴᱟᱝ ᱡᱟᱱᱟᱢ ᱯᱟᱹᱨᱥᱤ ᱫᱚ ᱡᱚᱠᱷᱚᱱᱮᱢ ᱯᱟᱲᱦᱟᱜᱼᱟ ᱟᱢ ᱚᱱᱟ ᱨᱮᱱᱟᱜ ᱢᱚᱱᱮᱨ ᱠᱟᱛᱷᱟ ᱞᱟᱹᱭ ᱱᱚᱣᱟ ᱛᱟᱞᱟᱛᱮ ᱩᱭᱦᱟᱹᱨ ᱟᱹᱰᱤ ᱠᱤᱪ ᱜᱮ ᱥᱚᱞᱦᱮᱜ ᱠᱟᱱᱟ ᱱᱚᱣᱟᱧ ᱧᱮᱞ ᱧᱟᱢ ᱮᱫᱟ᱾ ᱚᱱᱟ ᱠᱷᱟᱹᱛᱤᱨ ᱡᱟᱱᱟᱢ ᱯᱟᱹᱨᱥᱤ ᱛᱮ ᱟᱵᱚ ᱚᱞᱚᱜ ᱯᱟᱲᱦᱟᱣ᱾ ᱠᱟᱛᱷᱟ ᱫᱚ ᱪᱮᱫ ᱤᱧ ᱞᱟᱹᱭ ᱟ ᱢᱤᱫᱴᱟᱝ ᱠᱟᱛᱷᱟ ᱩᱭᱦᱟᱹᱨ ᱦᱮᱡ ᱟᱹᱫᱤᱧᱟ᱾ ᱱᱚᱝᱠᱟ ᱪᱮᱛᱟ ᱱᱚᱝᱠᱟ ᱤᱧ ᱛᱟᱞᱟᱵᱟ ᱞᱟᱹᱭ ᱟᱭ ᱡᱮ ᱵᱟᱹᱵᱩ ᱱᱚᱝᱠᱟ ᱪᱮᱛᱟ ᱠᱚ ᱞᱟᱹᱭᱟ ᱟᱵᱚᱣᱟᱜ ᱫᱚ ᱵᱚᱸᱜᱟ ᱟᱲᱟᱝ ᱵᱚᱸᱜᱟ ᱯᱟᱹᱨᱥᱤ ᱠᱟᱱᱟ ᱪᱮᱛᱟ ᱱᱚᱣᱟ ᱡᱩᱫᱤᱢ ᱦᱮᱸ ᱱᱚᱶᱟ ᱯᱟᱹᱨᱥᱤ ᱫᱚ ᱚᱱᱠᱟᱱ ᱯᱟᱹᱨᱥᱤ ᱠᱟᱱᱟ᱾ ᱡᱮ ᱡᱟᱸᱦᱟᱸ ᱫᱚ ᱮᱴᱟᱜ ᱯᱟᱹᱨᱥᱤ ᱛᱮ ᱡᱟᱸᱦᱟᱸ ᱠᱚ ᱠᱤᱪᱷᱩ ᱵᱟᱠᱚ ᱪᱤᱠᱟᱹ ᱫᱟᱲᱮ ᱠᱟᱣᱫᱟ ᱚᱱᱟ ᱯᱟᱹᱨᱥᱤ ᱛᱮ ᱱᱚᱣᱟ ᱜᱟᱱᱚᱜ-ᱟ ᱡᱟᱸᱦᱟᱸ ᱫᱚ ᱦᱩᱭᱩᱜ ᱠᱟᱱᱟ ᱯᱮ ᱯᱩᱨᱤ ᱜᱮᱢ ᱪᱟᱞᱟᱣ ᱫᱟᱲᱮᱭᱟᱜ-ᱟ᱾ ᱥᱮᱨᱢᱟ ᱯᱩᱨᱤ, ᱯᱟᱛᱟᱞ ᱯᱩᱨᱤ ᱟᱨ ᱢᱚᱧᱪᱚ ᱯᱩᱨᱤ ᱫᱚᱢ ᱴᱩᱰᱟᱹᱝ ᱵᱟᱲᱟ ᱟᱹᱰᱤ᱾ ᱢᱟᱱᱮ ᱱᱟᱯᱟᱭ ᱛᱮᱜᱮ ᱚᱱᱟ ᱢᱟᱱᱮ ᱯᱮ ᱯᱩᱨᱤ ᱨᱮᱜᱮᱢ ᱨᱤᱞᱟᱹᱢᱟᱞᱟ ᱛᱮᱜᱮᱢ ᱴᱩᱰᱟᱹᱝ ᱵᱟᱲᱟ ᱫᱮᱭᱟᱜ-ᱟ ᱚᱱᱟ ᱯᱟᱹᱨᱥᱤ ᱛᱮ ᱡᱩᱫᱤ ᱱᱟᱯᱟᱭ ᱧᱚᱜ ᱚᱞᱚᱜ ᱯᱟᱲᱦᱟᱜ-ᱟ ᱥᱮ᱾ ᱱᱚᱣᱟ ᱯᱟᱹᱨᱥᱤ ᱡᱩᱫᱤ ᱞᱟᱯᱷᱟᱝ ᱥᱮᱪᱮᱫ ᱫᱷᱟᱹᱵᱤᱡ ᱯᱮ ᱤᱫᱤ ᱦᱚᱴᱚ ᱫᱟᱲᱮᱭᱟᱜ-ᱟ᱾
ᱦᱩᱸ ᱦᱩᱸ ᱦᱩᱸ ᱦᱩᱸ, ᱮᱠᱟᱞ ᱥᱟᱹᱨᱤ ᱠᱟᱛᱷᱟ ᱠᱟᱱ ᱜᱮᱭᱟ᱾ ᱡᱮ ᱟᱵᱚ ᱮᱴᱟᱜ ᱯᱟᱹᱨᱥᱤ ᱛᱮ ᱚᱞ ᱯᱟᱲᱦᱟᱣ ᱠᱟ ᱠᱟᱛᱮᱫ ᱚᱱᱠᱟ ᱵᱟᱵᱚᱱ ᱵᱩᱡᱷᱟ. ᱣ ᱫᱟᱲᱮᱭᱟᱜ ᱠᱟᱱᱟ ᱢᱮᱱᱠᱷᱟᱱ ᱡᱟᱸᱦᱟᱸᱭ ᱱᱤᱛᱚᱜ ᱠᱚ ᱵᱩᱡᱷᱟᱣ ᱮᱫ ᱜᱮᱭᱟ ᱠᱤᱪᱷᱩ ᱜᱚᱞᱟᱳ ᱦᱚᱲ ᱢᱮᱱᱟᱜ ᱠᱚᱣᱟ᱾ ᱠᱚ ᱜᱮᱭᱟ ᱱᱤᱛᱚᱜ᱾ ᱦᱚᱭᱛᱚ ᱟᱯᱟᱵᱟᱨᱮ ᱠᱚ ᱥᱟᱨᱵᱷᱤᱥᱮᱜ-ᱟ, ᱥᱚᱵᱽ ᱥᱚᱢᱚᱭ ᱫᱤᱠᱩ ᱠᱚᱣᱟᱜ ᱜᱮ ᱨᱚᱲ ᱟᱲᱟᱝ ᱡᱚᱛᱚᱣᱟᱜ ᱠᱚ ᱥᱮᱬᱟᱭᱮᱜ-ᱟ᱾ ᱟᱫᱚ ᱚᱱᱟ ᱠᱚ ᱥᱮᱬᱟ ᱥᱮᱬᱟ ᱛᱮ ᱱᱤᱛᱚᱜ ᱩᱱᱠᱩ ᱞᱮᱠᱟ ᱜᱮᱠᱚ ᱥᱮᱬᱟᱭᱮᱫᱟ᱾ ᱟᱫᱚ ᱩᱱᱠᱩ ᱱᱤᱛᱚᱜ ᱵᱟᱹᱭ ᱵᱟᱹᱭ ᱛᱮᱠᱚ ᱥᱮᱱᱚᱜ ᱠᱟᱱ ᱜᱮᱭᱟ ᱢᱤᱫᱴᱤᱡ ᱵᱟᱨᱭᱟ᱾ ᱢᱮᱱᱠᱷᱟᱱ ᱟᱵᱚ ᱮᱠᱫᱚᱢ ᱟᱛᱳ ᱚᱲᱟᱜ ᱨᱮᱱ ᱫᱚ ᱩᱱᱠᱩ ᱞᱮᱠᱟ ᱫᱚ ᱩᱱᱠᱩ ᱥᱚᱢᱟᱱ ᱫᱚ ᱦᱚᱭᱛᱳ ᱚᱞ ᱯᱟᱲᱦᱟᱣ ᱠᱟᱛᱮᱫ ᱟᱠᱚᱣᱟᱜ ᱢᱤᱰᱤᱭᱟᱢ ᱛᱮᱫᱚ ᱟᱵᱚ ᱫᱚ ᱟᱠᱚ ᱫᱚ ᱵᱟᱵᱚᱱ ᱥᱮᱴᱮᱨ ᱫᱟᱲᱮᱭᱟ ᱠᱚᱣᱟ ᱵᱟᱝ᱾
ᱦᱮᱸ᱾ ᱟᱫᱚ ᱤᱧ ᱪᱮᱫ ᱤᱧ ᱞᱟᱹᱭ ᱚᱱᱟ ᱠᱟᱛᱷᱟᱨᱮ ᱢᱤᱫᱴᱟᱝ ᱠᱟᱛᱷᱟ ᱩᱭᱦᱟᱹᱨ ᱦᱮᱡ ᱤᱧ ᱠᱟᱱᱟ ᱱᱚᱜ-ᱚᱭ ᱡᱮᱢᱚᱱ ᱠᱟᱜ ᱢᱮ ᱡᱟᱦᱟᱸᱭ ᱜᱤᱫᱽᱨᱟᱹ ᱫᱚᱢᱮᱢ ᱫᱩᱞᱟᱹᱲᱟᱭ ᱠᱟᱱᱟ ᱫᱩᱞᱟᱹᱲ ᱠᱟᱛᱮ ᱡᱟᱦᱟᱸᱭ ᱟᱭᱳ-ᱵᱟᱵᱟ ᱜᱮ ᱫᱩᱞᱟᱹᱲ ᱠᱟᱛᱮᱜ ᱮᱴᱟᱜ ᱯᱟᱹᱨᱥᱤ ᱛᱮᱠᱚ ᱯᱟᱲᱦᱟᱣ ᱮᱫ ᱠᱚᱣᱟ᱾ ᱠᱤᱱᱛᱩ ᱚᱱᱟ ᱦᱚ ᱩᱭᱦᱟᱹᱨ ᱠᱟᱜ ᱱᱩᱠᱩᱣᱟᱜ ᱞᱟᱹᱠᱛᱤ ᱠᱟᱱ ᱛᱟᱠᱚᱣᱟ᱾ ᱡᱮ ᱟᱢ ᱫᱚ ᱚ ᱮᱴᱟᱜ ᱯᱟᱹᱨᱥᱤ ᱛᱮᱢ ᱥᱮᱬᱟᱣᱟᱭ ᱠᱟᱱᱟ ᱢᱟᱱᱮ ᱥᱮ ᱱᱩᱭ ᱫᱚ ᱟᱹᱰᱤ ᱞᱟᱯᱷᱟᱝ ᱥᱮᱪᱮᱫ ᱮ ᱪᱟᱞᱟᱜ ᱟᱫᱚ ᱢᱮᱱᱠᱷᱟᱱ ᱴᱷᱤᱠ ᱜᱮᱭᱟ ᱢᱤᱫᱴᱟᱝ ᱢᱤᱫᱴᱟᱝ ᱠᱷᱟᱸᱜᱚᱴ ᱧᱮᱞᱚᱜ ᱠᱟᱱᱟ ᱱᱩᱠᱩ ᱡᱩᱫᱤ ᱟᱨᱦᱚᱸ ᱟᱵᱚᱣᱟᱜ ᱯᱩᱨᱟᱹ ᱥᱟᱶᱛᱟ ᱨᱮᱱᱟᱜ ᱟᱹᱨᱤᱪᱟᱹᱞᱤ ᱞᱟᱹᱭ-ᱞᱟᱠᱪᱟᱨ ᱠᱚ ᱵᱷᱟᱜᱮ ᱧᱚᱜ ᱠᱚ ᱥᱮᱬᱟᱣ ᱠᱚᱣᱟ, ᱢᱤᱫᱴᱟᱝ ᱠᱤᱱᱛᱩ ᱦᱮᱸ ᱚᱱᱟ ᱠᱷᱚᱱ ᱠᱚ ᱟᱫᱚᱜ ᱠᱟᱱᱟ ᱢᱮᱱᱠᱷᱟᱱ ᱥᱮ ᱥᱟᱱᱛᱟᱲ ᱡᱮ ᱢᱟᱱᱮ ᱟᱵᱚᱣᱟᱜ ᱞᱟᱹᱭᱼᱞᱟᱠᱪᱟᱨ ᱪᱟᱱ ᱟᱹᱨᱤᱪᱟᱹᱞᱤ ᱪᱮᱛᱟᱱ ᱱᱚᱝᱠᱟ ᱫᱟᱭᱟ ᱫᱩᱞᱟᱹᱲ ᱠᱚᱢᱚᱜ ᱠᱟᱱ ᱛᱟᱠᱚᱣᱟ ᱚᱱᱟᱜᱮ ᱢᱤᱫᱴᱟᱝ ᱫᱩᱠᱤᱧ ᱵᱩᱡᱷᱟᱹᱣ-ᱟ, ᱢᱮᱱᱠᱷᱟᱱ ᱴᱷᱤᱠ ᱜᱮᱭᱟ ᱞᱟᱯᱷᱟᱝ ᱥᱮᱫ ᱪᱟᱛᱥᱢᱟᱭ ᱟᱢ ᱟᱛᱮ ᱛᱮᱞᱮ ᱜᱚᱨᱚᱵᱚᱜ-ᱟ ᱢᱮᱱᱠᱷᱟᱱ ᱱᱚᱣᱟ ᱠᱚᱦᱚᱸ ᱛᱚ ᱟᱢᱟᱜ ᱞᱟᱹᱠᱛᱤ ᱠᱟᱱ ᱛᱟᱢᱟ ᱡᱚᱜᱟᱣ ᱡᱚᱛᱚᱱ ᱫᱚᱦᱚ ᱨᱮᱱᱟᱜ ᱾
ᱦᱮᱸ ᱦᱮᱸ ᱦᱮᱸ ᱚᱱᱟ ᱠᱚᱛᱚ ᱮᱠᱟᱞ ᱞᱟᱹᱠᱛᱤ ᱠᱟᱱᱟ ᱟᱨ ᱡᱩᱫᱤ ᱟᱵᱚᱣᱟᱜ ᱚᱱᱟ ᱟᱹᱨᱤᱪᱟᱹᱞᱤ ᱟᱹᱨᱤᱪᱟᱹᱞᱤ ᱮᱱᱮᱡ ᱥᱮᱨᱮᱧ ᱯᱟᱛᱟ ᱯᱚᱨᱚᱵ ᱯᱩᱱᱟᱹᱭ ᱵᱟᱵᱚᱱ ᱫᱚᱦᱚ ᱫᱟᱲᱮᱭᱟᱜ-ᱟ᱾ ᱟᱵᱚ ᱛᱟᱦᱚᱞᱮ ᱠᱷᱟᱱ ᱢᱟ ᱵᱟᱹᱭ ᱵᱟᱹᱭᱛᱮ ᱟᱵᱚ ᱦᱚᱲ ᱠᱚᱦᱚᱸ ᱵᱚᱱ ᱟᱫ ᱤᱫᱤᱜ ᱟᱛᱚ᱾
ᱦᱩᱸ
ᱟᱵᱚ ᱦᱚᱲ ᱠᱚᱦᱚᱸ ᱛᱚ ᱵᱟᱠᱚ ᱩᱨᱩᱢ ᱵᱤᱱᱟ ᱡᱮ ᱱᱩᱠᱩ ᱫᱚ ᱚᱱᱟ ᱨᱮᱱ ᱦᱚᱲ ᱠᱟᱱᱟ ᱠᱚ ᱱᱩᱠᱩ ᱫᱚ᱾ ᱟᱞᱟᱫᱟ ᱢᱤᱫᱴᱟᱝ ᱯᱟᱹᱨᱤᱥ ᱢᱮᱱᱟᱜ ᱛᱟᱠᱚᱣᱟ ᱟᱞᱟᱫᱟ ᱡᱚᱛᱚᱱᱟᱜ ᱜᱮ ᱢᱮᱱᱟᱜ ᱛᱟᱠᱚᱣᱟ ᱱᱩᱠᱩ ᱫᱚ ᱟᱞᱟᱫᱟ ᱵᱷᱟᱵᱽᱛᱮ ᱧᱟᱢ ᱞᱮᱠᱷᱟᱱ ᱟᱵᱚ ᱦᱚᱸ ᱚᱱᱟᱛᱤᱧ ᱢᱮᱱᱟ ᱞᱟᱦᱟ ᱠᱚᱜ ᱜᱮᱭᱟᱵᱚᱱ
ᱦᱮᱸ ᱟᱹᱰᱤ ᱜᱮᱵᱚᱱ ᱞᱟᱦᱟ ᱠᱚᱣᱟ ᱠᱟᱨᱚᱱ ᱚᱱᱟ ᱫᱷᱟᱹᱨᱛᱤ ᱨᱮ ᱡᱟᱦᱟᱸᱭ ᱠᱚ ᱢᱟᱱᱮ ᱱᱟᱯᱟᱭ ᱞᱮᱠᱟᱛᱮ ᱡᱤᱭᱟᱹᱲ ᱢᱮᱱᱟᱜ ᱠᱚᱣᱟ ᱥᱮ ᱢᱟᱹᱱ ᱟᱛᱮᱜ ᱵᱟᱧᱪᱟᱣ ᱢᱮᱱᱟᱜ ᱠᱚᱣᱟ ᱱᱩᱠᱩ ᱫᱚ ᱡᱟᱦᱟᱸᱭ ᱟᱜ ᱦᱮᱸ ᱢᱟᱹᱱᱢᱤᱭᱟᱜ ᱦᱩᱭᱩᱜ ᱠᱟᱱᱟ ᱦᱟᱥᱟ ᱟᱨ ᱦᱩᱭᱩᱜ ᱠᱟᱱᱟ ᱵᱷᱟᱥᱟ ᱢᱮᱱᱟᱜ ᱛᱟᱠᱚᱣᱟ᱾ ᱢᱟᱱᱮ ᱦᱟᱥᱟ ᱟᱨ ᱯᱟᱹᱨᱥᱤ ᱛᱮ ᱡᱟᱦᱟᱸᱭ ᱠᱚ ᱞᱟᱦᱟ ᱟᱠᱟᱱᱟ ᱩᱱᱠᱩ ᱜᱮᱠᱚ ᱟᱹᱰᱤ ᱞᱟᱯᱷᱟᱝ ᱥᱮᱫ ᱠᱚ ᱞᱟᱦᱟ ᱪᱟᱞᱟᱣ ᱠᱟᱱᱟ, ᱢᱮᱱᱠᱷᱟᱱ ᱟᱵᱚ ᱢᱟ ᱦᱟᱥᱟ ᱞᱟᱹᱜᱤᱫ ᱵᱷᱟᱥᱟ ᱞᱟᱹᱜᱤᱫ ᱟᱹᱰᱤ ᱦᱚᱲ ᱠᱚ ᱞᱟᱹᱲᱦᱟᱹᱭ ᱟᱠᱟᱫ ᱛᱟᱵᱩᱱᱟ᱾ ᱱᱚᱸᱰᱮ ᱛᱤᱦᱤᱧ ᱯᱟᱨᱚᱢᱮᱱ ᱛᱤᱨᱤᱥᱮ ᱡᱩᱱ ᱨᱮ ᱥᱤᱫᱩ ᱠᱟᱹᱱᱩ ᱦᱟᱥᱟ ᱞᱟᱹᱜᱤᱫ ᱠᱤᱱ ᱞᱟᱹᱲᱦᱟᱹᱭ ᱞᱮᱫᱟ ᱱᱚᱜᱚᱭ ᱵᱷᱟᱥᱟ ᱞᱟᱹᱜᱤᱫ ᱦᱚᱸ ᱟᱹᱰᱤ ᱵᱷᱟᱥᱟ ᱞᱟᱹᱜᱤᱫ ᱫᱚᱠᱤᱱ ᱞᱟᱹᱲᱦᱟᱹᱭ ᱞᱟᱜ ᱠᱟᱨᱚᱱ ᱡᱟᱱᱟᱢ ᱨᱚᱲ ᱛᱮ ᱚᱱᱟ ᱚᱠᱛᱚ ᱨᱮ ᱨᱚᱲ ᱨᱮᱱᱟᱜ ᱟᱹᱭᱫᱟᱹᱨ ᱦᱳ ᱚᱱᱠᱟ ᱢᱤᱫ ᱵᱟᱝ ᱛᱟᱦᱮᱸ ᱠᱟᱱᱟ ᱢᱮᱱᱠᱷᱟᱱ ᱱᱚᱜ-ᱚᱭ ᱡᱮ ᱵᱷᱟᱥᱟ ᱵᱷᱟᱥᱟ ᱨᱮᱱᱟᱜ ᱡᱩᱫᱤ ᱤᱧᱫᱚᱧ ᱞᱟᱹᱭᱟ ᱠᱟᱹᱴᱤᱡ ᱵᱚᱱ ᱞᱟᱦᱟ ᱥᱮᱫ ᱵᱚᱱ ᱤᱫᱤ ᱜᱚᱫ ᱫᱟᱲᱮᱭᱟᱜ-ᱟ ᱛᱟᱦᱚᱞᱮ ᱟᱵᱚ ᱦᱚᱸ ᱢᱤᱫᱴᱟᱝ ᱱᱚᱣᱟ ᱫᱷᱟᱹᱨᱛᱤ ᱨᱮ ᱠᱟᱹᱴᱤᱡ ᱡᱟᱭᱡᱩᱜᱽ ᱡᱤᱭᱟᱹᱲᱚᱜ ᱞᱮᱠᱟᱜᱤᱧ ᱢᱚᱱᱮᱭᱮᱫᱟ ᱢᱟᱹᱱ ᱟᱛᱮᱫ᱾
ᱟᱨ ᱵᱟᱠᱷᱟᱱ ᱢᱟᱹᱱ ᱟᱛᱮᱫ ᱫᱚ ᱵᱟᱵᱩᱱ ᱵᱟᱧᱪᱟᱣ ᱫᱟᱲᱮᱭᱟᱜ-ᱟ, ᱢᱤᱫᱴᱟᱝ ᱟᱵᱩ ᱡᱩᱫᱤ ᱟᱵᱩᱣᱟᱜ ᱯᱟᱹᱨᱥᱤ ᱵᱷᱟᱥᱟ ᱡᱩᱫᱤ ᱵᱟᱵᱩᱱ ᱫᱚᱦᱚ ᱫᱟᱲᱮᱭᱟᱜ-ᱟ, ᱛᱟᱦᱚᱞᱮ ᱟᱵᱩ ᱢᱟᱹᱱ ᱟᱛᱮᱫ ᱫᱷᱟᱹᱨᱛᱤ ᱛᱟᱞᱟ ᱨᱮ ᱵᱟᱵᱩᱱ ᱴᱩᱰᱟᱹᱝ ᱵᱟᱲᱟ ᱫᱟᱲᱮᱭᱟᱜ-ᱟ᱾
ᱦᱮᱸ ᱦᱮᱸ ᱦᱮᱸ ᱦᱮᱸ᱾ ᱟᱪᱪᱷᱟ ᱟᱵᱵ ᱫᱚ ᱚᱱᱟ ᱞᱟᱹᱭ ᱟᱠᱚ ᱯᱤᱞᱪᱩ ᱦᱟᱲᱟᱢ ᱯᱤᱞᱪᱩ ᱵᱩᱲᱦᱤ ᱫᱚ ᱴᱷᱟᱹᱠᱩᱨ ᱴᱷᱟᱹᱠᱨᱟᱹᱱᱤ ᱡᱟᱦᱟᱸ ᱫᱚ ᱦᱟᱸᱥᱼᱦᱟᱸᱥᱞᱤ ᱠᱷᱚᱱ ᱠᱤᱱ ᱵᱮᱱᱟᱣ ᱞᱮᱱᱟ᱾ ᱟᱫᱚ ᱚᱱᱟ ᱫᱚ ᱛᱤᱱᱟᱹᱜ ᱜᱟᱱ ᱵᱮᱥ ᱵᱚ ᱢᱚᱱᱮᱭᱟ
ᱡᱮᱢᱚᱱ ᱡᱩᱫᱤᱢ ᱞᱟᱹᱭᱟ ᱟᱵᱚᱣᱟᱜ ᱥᱟᱬᱮᱥ ᱞᱮᱠᱟᱛᱮ ᱥᱟᱹᱨᱤᱜᱮ ᱯᱩᱭᱞᱩ ᱫᱚ ᱟᱵᱩ ᱫᱚ ᱢᱟᱹᱱᱢᱤ ᱫᱚ ᱫᱟᱜ ᱠᱷᱚᱱ ᱜᱮᱵᱚᱱ ᱡᱟᱱᱟᱢ ᱞᱮᱱᱟ ᱟᱫᱚ ᱚᱠᱟ ᱞᱮᱠᱟ ᱠᱟᱛᱮᱫ ᱚᱱᱟ ᱫᱚ ᱵᱤᱜᱽᱜᱟᱱᱟᱜ ᱮᱸ ᱞᱟᱹᱭ ᱛᱮᱫᱚ ᱟᱹᱰᱤ ᱞᱮᱠᱟᱛᱮ ᱦᱩᱭᱩᱜᱼᱟ ᱟᱫᱚ ᱟᱵᱚ ᱦᱚᱸ ᱦᱟᱸᱥᱼ ᱦᱟᱸᱥᱞᱤ ᱪᱮᱬᱮ ᱠᱷᱚᱱ ᱵᱚᱱ ᱡᱟᱱᱟᱢ ᱞᱮᱱᱟ ᱠᱤᱱᱛᱩ ᱡᱩᱫᱤᱢ ᱞᱟᱹᱭᱟ
ᱦᱮᱸ
ᱤᱱ ᱫᱚ ᱡᱩᱫᱤᱢ ᱞᱟᱹᱭᱟ ᱵᱚᱸᱜᱟ ᱵᱩᱨᱩ ᱵᱟᱹᱱᱩᱜ ᱠᱚᱣᱟ ᱢᱤᱫ ᱠᱟᱛᱷᱟ ᱛᱮᱧ ᱞᱟᱹᱭ ᱠᱮᱫᱟ ᱠᱤᱱᱛᱩ ᱟᱢ ᱵᱟᱢ ᱞᱟᱹᱭ ᱫᱟᱲᱮᱭᱟᱜᱼᱟ ᱵᱚᱸᱜᱟ ᱵᱩᱨᱩ ᱵᱟᱹᱱᱩᱜ ᱠᱚᱣᱟ ᱟᱢ ᱵᱟᱢ ᱵᱤᱥᱮᱥ ᱫᱚ ᱟᱢᱟᱜ ᱡᱟᱭᱜᱟ ᱨᱮ ᱠᱤᱱᱛᱩ ᱡᱮ ᱚᱱᱟ ᱦᱚᱸ ᱵᱟᱢ ᱞᱟᱹᱭ ᱫᱟᱲᱮᱜᱼᱟ ᱡᱮ ᱵᱚᱸᱜᱟ ᱵᱩᱨᱩ ᱢᱮᱱᱟᱜ ᱠᱚᱣᱟ ᱠᱟᱨᱚᱱ ᱟᱢ ᱵᱟᱢ ᱯᱨᱚᱢᱟᱱ ᱫᱟᱲᱮᱜ-ᱟ ᱚᱱᱠᱟ
ᱵᱟᱝ
ᱠᱤᱱᱛᱩ ᱠᱟᱛᱷᱟ ᱫᱚ ᱚᱱᱟ ᱠᱟᱱᱟ ᱢᱤᱫᱴᱟᱝ ᱫᱚ ᱟᱵᱚᱣᱟᱜ ᱢᱤᱫᱴᱟᱝ ᱯᱟᱹᱛᱭᱟᱹᱣ ᱪᱮᱛᱟᱱ ᱨᱮ ᱢᱤᱫᱴᱟᱝ ᱮᱸ ᱵᱚᱱ ᱫᱟᱬᱟ ᱵᱟᱲᱟᱭᱫᱟ ᱡᱟᱦᱟᱸ ᱫᱚ ᱢᱤᱫᱴᱟᱝ ᱱᱚᱜᱼᱚᱭ ᱪᱮᱫ ᱫᱷᱟᱹᱨᱛᱤ ᱟᱹᱪᱩᱨᱚᱜ ᱠᱟᱱᱟ ᱦᱚᱸᱜᱼᱚᱭ ᱡᱮ ᱫᱷᱟᱹᱨᱛᱤ ᱫᱚ ᱪᱮᱛᱟᱱ ᱥᱮᱫ ᱵᱟᱵᱩᱱ ᱪᱟᱜ ᱠᱟᱱᱟ ᱫᱷᱟᱹᱨᱛᱤᱭᱟᱜ ᱮᱱᱮ ᱜᱨᱮᱵᱷᱤᱴᱤ ᱢᱟᱱᱮ ᱡᱟᱦᱟᱸ ᱫᱚ ᱞᱟ ᱛᱟᱨ ᱥᱮᱫ ᱚᱨᱠᱟᱱᱟ ᱱᱚᱣᱟ ᱦᱚᱸᱛᱚ ᱢᱤᱫᱴᱟᱝ ᱵᱚᱸᱜᱟ ᱵᱩᱨᱩ ᱫᱟᱲᱮ ᱞᱮᱠᱟ ᱥᱟᱶᱛᱮ ᱪᱤᱠᱟᱹᱧ ᱞᱟᱹᱭᱟ ᱟᱢ ᱥᱩᱱᱩᱢ ᱥᱤᱸᱫᱩᱨᱮᱢ ᱴᱤᱰᱟᱹᱜ ᱠᱮᱫᱟ ᱢᱟᱱᱮ ᱵᱚᱸᱜᱟ ᱵᱩᱨᱩ ᱦᱚᱸ ᱠᱚ ᱦᱮᱡ ᱮᱱᱟ ᱠᱚ ᱚᱱᱟ ᱦᱚᱸ ᱥᱟᱭᱮᱱᱥ ᱞᱮᱠᱟ ᱡᱮᱢᱚᱱ ᱥᱟᱭᱮᱱᱥ ᱠᱚ ᱨᱤᱢᱮᱰ ᱠᱚ ᱴᱤᱯᱟᱹᱣᱟ ᱵᱟᱭᱨᱮ ᱨᱮᱱᱟᱜ ᱡᱤᱱᱤᱥ ᱠᱚ ᱨᱤᱢᱳᱴ ᱩᱰᱟᱹᱜ ᱠᱟᱱᱟ ᱨᱤᱢᱳᱴ ᱩᱰᱟᱹᱣ ᱠᱟᱛᱮ ᱦᱟᱸᱰᱮ ᱵᱳᱢ ᱠᱚ ᱚᱴᱮᱡᱚᱜ ᱠᱟᱱᱟ ᱚᱱᱠᱟ ᱜᱮ ᱤᱧ ᱦᱚᱧ ᱢᱚᱱᱮᱭᱟ ᱟᱵᱚᱣᱟᱜ ᱨᱮᱦᱚᱸ ᱢᱤᱫᱴᱟᱝ ᱥᱟᱭᱮᱱᱥ ᱥᱤᱥᱴᱮᱢ ᱢᱮᱱᱟᱜᱼᱟ ᱡᱮ ᱥᱤᱸᱫᱩᱨ ᱠᱚᱢ ᱴᱤᱰᱟᱹᱜ ᱞᱮᱠᱷᱟᱱ ᱵᱚᱸᱜᱟᱼᱵᱩᱨᱩ ᱠᱚ ᱟᱬᱜᱚ ᱦᱤᱡᱩᱜᱼᱟ ᱟᱫᱚ ᱡᱟᱦᱟᱸ ᱠᱟ ᱛᱷᱟᱢ ᱞᱟᱹᱭ ᱠᱮᱫᱟ ᱡᱮ ᱦᱟᱸᱥᱼᱦᱟᱸᱥᱞᱤ ᱪᱮᱬᱮ ᱠᱤᱱᱛᱩ ᱠᱚᱛᱮᱠ ᱡᱤᱱᱤᱥ ᱫᱚ ᱦᱳᱭ ᱱᱚᱝᱠᱟ ᱦᱩᱭ ᱵᱟᱹᱲᱤᱡ ᱫᱟᱲᱮᱭᱟᱜᱼᱟ ᱡᱟᱦᱟᱸ ᱫᱚ ᱦᱮᱸ ᱜᱮ ᱥᱟᱹᱨᱤ ᱠᱟᱛᱷᱟ ᱠᱟᱱᱟ ᱠᱚᱛᱮ ᱡᱤᱱᱤᱥ ᱱᱚᱝᱠᱟ ᱦᱩᱭᱩᱜᱼᱟ ᱦᱮᱸ ᱢᱮᱫ ᱡᱟᱹᱯᱤᱛ ᱠᱟᱛᱮᱜ ᱯᱟᱹᱛᱭᱟᱹᱣ ᱦᱩᱭᱩᱜᱼᱟ ᱦᱮᱸ ᱱᱚᱣᱟ ᱫᱚ ᱱᱚᱝᱠᱟ ᱜᱮ ᱦᱩᱭ ᱫᱟᱲᱮᱭᱟᱜᱼᱟ ᱠᱤᱱᱛᱩ ᱟᱨ ᱚᱱᱟᱧ ᱞᱟᱹᱭᱟ ᱟᱵᱚᱣᱟᱜ ᱥᱚᱢᱟᱡᱽ ᱥᱟᱶᱛᱟ ᱨᱮ ᱡᱟᱦᱟᱸ ᱛᱤᱱᱟᱹᱜ ᱜᱮ ᱢᱮᱱᱟᱜᱼᱟ ᱚᱵᱚᱥᱥᱳᱭ ᱡᱩᱠᱛᱤ ᱫᱤᱭᱮ ᱜᱮ ᱢᱮᱱᱟᱜ-ᱟ ᱦᱳᱭ ᱡᱩᱠᱛᱤ ᱟᱵᱩ ᱵᱟᱵᱚᱱ ᱵᱟᱲᱟᱭᱟ
ᱢᱟᱱᱮ ᱵᱷᱤᱱᱟᱹ ᱥᱟᱹᱲᱤᱭᱟᱹᱲ ᱟᱛᱮᱫ ᱫᱚ ᱵᱟᱹᱱᱩᱜᱼᱟ ᱟᱵᱚᱣᱟᱜ ᱡᱟᱦᱟᱸ ᱫᱚ ᱦᱩᱭᱩᱜ ᱠᱟᱱᱟ ᱞᱟᱹᱭᱼᱞᱟᱠᱪᱟᱨ ᱟᱹᱨᱤᱪᱟᱹᱞᱤ
ᱦᱳᱭ ᱦᱳᱭ ᱦᱳᱭ ᱦᱳᱭ ᱦᱮᱸ ᱜᱚᱢᱠᱮ ᱥᱟᱹᱨᱤᱜᱮ ᱞᱟᱹᱭ ᱜᱮᱭᱟ ᱠᱚ ᱡᱟᱦᱟᱸᱭ ᱠᱚᱠᱚ ᱵᱚᱸᱜᱟᱭᱟ ᱥᱤᱫᱩ ᱠᱟᱱᱚ ᱛᱤᱞᱠᱟ ᱵᱤᱨᱥᱟ ᱠᱚ ᱵᱚᱸᱜᱟ ᱟᱠᱚ ᱠᱟᱱ ᱜᱮᱭᱟ ᱥᱮ ᱟᱵᱩᱨᱮᱱ ᱢᱚᱬᱮ ᱠᱚ ᱛᱩᱨᱩᱭ ᱠᱚ ᱱᱩᱠᱩ ᱠᱚᱠᱚ ᱵᱚᱸᱜᱟ ᱟᱠᱚ ᱜᱮᱭᱟ, ᱟᱫᱚ ᱡᱟᱦᱟᱸᱭ ᱵᱚᱸᱜᱟ ᱠᱚᱣᱟᱭ ᱩᱱᱤ ᱢᱮᱱᱟ ᱥᱟᱹᱨᱤᱜᱮ ᱱᱩᱠᱩ ᱯᱟᱛᱭᱟᱣ ᱜᱮ ᱢᱟᱨᱟᱝ ᱫᱟᱲᱮ ᱠᱟᱱᱟ, ᱟᱨ ᱩᱱ ᱠᱩ ᱫᱤᱱ ᱜᱚᱰ ᱡᱚᱦᱟᱨ ᱟᱠᱚ ᱞᱮᱠᱷᱟᱱ ᱱᱤᱡᱮᱨᱟᱜ ᱢᱚᱱᱮ ᱨᱮᱱᱟᱜ ᱫᱟᱲᱮ ᱦᱚᱸ ᱟᱰᱤᱜᱟᱱ ᱥᱟᱨᱥᱟᱜᱼᱟ ᱟᱰᱤᱜᱟᱱ ᱵᱮᱱᱟᱜᱼᱟ᱾ ᱟᱨ ᱩᱱᱠᱩᱣᱟᱜ ᱚᱱᱟ ᱫᱟᱲᱮ ᱛᱮᱜᱮ ᱱᱤᱡᱮ ᱦᱚᱸ ᱟᱰᱤ ᱜᱟᱱᱮᱢ ᱧᱟᱢᱟ ᱥᱮ ᱩᱱᱠᱩᱣᱟᱜ ᱵᱚᱸᱜᱟ ᱫᱟᱲᱮ ᱞᱮᱠᱟ ᱟᱢ ᱪᱮᱛᱟᱱ ᱨᱮ ᱥᱤᱨᱡᱟᱹᱣ ᱟᱠᱚ ᱟᱫᱚ ᱱᱚᱝᱠᱟ ᱠᱚ ᱞᱟᱭ ᱜᱮᱭᱟ ᱟᱪᱪᱷᱟ ᱚᱱᱟ ᱥᱟᱶ ᱥᱟᱶᱛᱮ, ᱱᱩᱠᱩ ᱡᱟᱦᱟᱸ ᱟᱵᱚ ᱵᱚᱱ ᱢᱮᱱᱟ ᱰᱟᱱ ᱢᱮᱱᱟᱜ ᱠᱩᱣᱟ ᱵᱷᱩᱛ ᱢᱮᱱᱟᱜ ᱠᱚᱣᱟ ᱦᱚᱲ ᱠᱚ ᱟᱦᱟᱜ ᱜᱮᱭᱟ, ᱨᱩᱣᱟᱜ ᱜᱮᱭᱟ ᱠᱚ ᱢᱮᱱᱟᱠᱚ ᱦᱟᱱᱤ ᱡᱚᱢᱤᱧ ᱠᱟᱱᱟ ᱱᱟᱭᱤ ᱡᱚᱢᱤᱧ ᱠᱟᱱᱟ, ᱟᱫᱚ ᱱᱚᱣᱟ ᱫᱚ ᱛᱤᱱᱟᱜ ᱜᱟᱱ ᱥᱟᱨᱤ ᱛᱟᱵᱚᱱᱟ?
ᱟᱫᱚ ᱢᱤᱫ ᱠᱟᱛᱷᱟ ᱫᱚ ᱱᱚᱜᱼᱚᱭ ᱡᱮᱢᱚᱱ ᱟᱸᱫᱷᱟ ᱯᱟᱹᱛᱭᱟᱹᱣ ᱫᱚᱵᱚᱱ ᱰᱩᱵᱩᱡ ᱟᱠᱟᱱᱟ, ᱱᱚᱣᱟ ᱫᱚ ᱡᱩᱫᱤᱢ ᱞᱟᱹᱭᱠᱷᱟᱱ ᱤᱧᱟᱹᱜ ᱢᱤᱫ ᱠᱟᱛᱷᱟ ᱛᱮ ᱱᱚᱣᱟ ᱦᱮᱸ ᱦᱚᱸ ᱵᱟᱹᱧ ᱞᱟᱹᱭ ᱫᱟᱲᱮᱭᱟᱜᱼᱟ ᱵᱟᱝ ᱦᱚᱸ ᱵᱟᱹᱧ ᱞᱟᱹᱭ ᱫᱟᱲᱮᱭᱟᱜᱼᱟ᱾ ᱚᱱᱟ ᱠᱷᱟᱹᱛ ᱤᱧ ᱟᱞᱮ ᱟᱛᱩ ᱨᱮ ᱵᱟᱨᱭᱟ ᱯᱮᱭᱟ ᱚᱞᱚᱜ ᱯᱟᱲᱦᱟᱣ ᱡᱩᱣᱟᱹᱱ ᱜᱤᱫᱽᱨᱟᱹ ᱢᱮᱱᱟᱜ ᱞᱮᱭᱟ᱾ ᱚᱱᱟ ᱟᱸᱫᱷᱟ ᱯᱟᱹᱛᱭᱟᱹᱣ ᱪᱟᱵᱟ ᱞᱟᱹᱜᱤᱫ ᱛᱮ ᱱᱚᱝᱠᱟᱱ ᱢᱤᱫᱴᱟᱝ ᱟᱹᱨᱤ ᱥᱮ ᱢᱟᱺᱡᱷᱤ ᱦᱟᱲᱟᱢ ᱞᱮ ᱞᱟᱹᱭ ᱠᱟᱣᱫᱮᱭᱟ ᱱᱚᱣᱟᱜᱮ ᱟᱞᱮ ᱟᱛᱩ ᱨᱮᱫᱚ, ᱢᱟᱱᱟᱣ ᱵᱟᱛᱟᱜ ᱠᱟᱱᱟ ᱡᱮ ᱱᱚᱣᱟ ᱰᱟᱹᱱ ᱰᱟᱹᱯᱟᱹᱱ ᱥᱮ ᱱᱚᱣᱟ ᱟᱸᱫᱷᱟ ᱯᱟᱹᱛᱭᱟᱹᱣ ᱟᱛᱮ ᱜᱟᱯᱟᱞᱢᱟᱣ, ᱦᱟᱲᱟᱢ ᱵᱟᱭ ᱫᱟᱲᱮᱭᱟᱜᱼᱟ, ᱚᱱᱟ ᱫᱚ ᱚᱱᱟ ᱠᱷᱟᱹᱛᱤᱨ ᱵᱟᱭ ᱫᱟᱲᱮᱭᱟᱜᱼᱟ ᱩᱱᱤ ᱱᱚᱣᱟ ᱟᱛᱮᱫ ᱢᱟᱺᱡᱷᱤ ᱦᱟᱲᱟᱢ ᱡᱩᱫᱤᱭ ᱵᱤᱪᱟᱹᱨᱟᱭ ᱛᱟᱦᱚᱞᱮ ᱚᱱᱟ ᱫᱚ ᱢᱤᱫᱴᱟᱱ ᱢᱟᱺᱡᱷᱤ ᱫᱳᱥᱳᱜᱟ ᱟᱹᱛᱩ ᱫᱩᱱᱱᱟᱢᱚᱜ ᱛᱟᱵᱚᱱᱟ᱾ ᱡᱟᱦᱟᱸᱭ ᱯᱮ ᱡᱟᱦᱟᱸ ᱪᱤᱠᱟᱹᱜ ᱠᱟᱱᱟ ᱥᱮ ᱚᱠᱚᱭ ᱦᱚᱸ ᱚᱠᱚᱭ ᱵᱟᱢ ᱫᱩᱥ ᱫᱟᱲᱮᱭᱟᱜᱼᱟ, ᱟᱢᱮᱢ ᱨᱩᱣᱟᱹ ᱦᱟᱹᱥᱩᱜ ᱠᱟᱱᱟ ᱡᱟᱦᱟᱱᱟᱜ ᱠᱟᱱᱟᱢ ᱟᱢ ᱟᱢᱛᱮ ᱨᱟᱱᱚᱜ ᱢᱮ᱾ ᱚᱱᱟ ᱠᱷᱟᱹᱛᱤᱨ ᱛᱮ ᱟᱞᱮᱭᱟᱜ ᱫᱚ ᱚᱱᱠᱟ ᱪᱮᱫ ᱤᱧ ᱞᱟᱹᱭᱟ ᱟᱞᱮ ᱫᱚ ᱢᱤᱫᱴᱟᱝ ᱥᱩᱞᱩᱠ ᱥᱟᱹᱜᱟᱹᱭ ᱛᱮᱜᱮ ᱢᱮᱱᱟᱜ ᱞᱮᱭᱟ ᱚᱱᱟ ᱠᱚ ᱟᱛᱮ ᱫᱚ ᱠᱟᱹᱴᱤᱡ ᱦᱚᱸ ᱦᱤᱥᱠᱟᱹ ᱦᱟᱹᱞᱟᱹᱝ ᱫᱚ ᱵᱟᱹᱱᱩᱜ ᱞᱮᱭᱟ᱾
ᱦᱩᱸ ᱦᱩᱸ ᱦᱩᱸ, ᱟᱨ, ᱚᱱᱟ ᱫᱚ ᱥᱟᱹᱨᱤᱜᱮ, ᱩᱱᱠᱩ ᱢᱮᱱᱛᱮᱫᱚ ᱢᱮᱱᱟᱜ ᱠᱚᱣᱟ ᱢᱮᱱᱛᱮᱫᱚ ᱤᱧᱟᱹᱜ ᱦᱚᱸ ᱯᱟᱹᱛᱭᱟᱹᱣ ᱵᱟᱹᱱᱩᱜᱼᱟ᱾ ᱡᱮ ᱰᱟᱱ ᱥᱮ ᱵᱚᱸᱜᱟ ᱥᱮ ᱵᱷᱩᱛ ᱢᱮᱱᱟᱜ ᱠᱚᱣᱟ ᱚᱱᱠᱟᱱᱟᱜ ᱯᱟᱹᱛᱭᱟᱹᱣ ᱫᱚ ᱵᱟᱹᱱᱩᱜᱼᱟ᱾ ᱟᱫᱚ, ᱦᱚᱲᱟᱜ ᱢᱤᱫᱴᱮᱱ ᱡᱟᱦᱟᱸ ᱦᱤᱥᱟ ᱥᱩᱭᱟ ᱚᱱᱟ ᱦᱤᱥᱟ ᱥᱩᱭᱟ ᱛᱮᱜᱮ ᱦᱚᱭᱛᱳ ᱢᱚᱱᱮᱨᱮ, ᱡᱟᱦᱟᱸ ᱞᱮᱠᱟ ᱞᱟᱜᱟᱜᱼᱟ᱾